ᱦᱮᱞᱳ
ᱦᱮᱸ ᱡᱚᱦᱟᱨ ᱜᱮ ᱜᱚᱢᱠᱮ ᱢᱮᱱᱫᱟᱹᱧ ᱨᱚᱲ ᱟᱸᱡᱚᱢᱚᱜ ᱠᱟᱱᱟ ᱛᱚ
ᱦᱮᱸ ᱜᱚᱢᱠᱮ ᱟᱸᱡ ᱤᱧᱟᱜ ᱟᱸᱡᱚᱢᱚᱜ ᱠᱟᱱᱟ ᱛᱚ
ᱦᱳᱭ ᱴᱷᱤᱠ ᱴᱷᱟᱠ ᱟᱸᱡᱚᱢᱚᱜ ᱠᱟᱱᱟ ᱦᱳᱭ ᱥᱟᱹᱜᱩᱱ ᱥᱮᱛᱟᱜ ᱥᱟᱹᱜᱩᱱ ᱥᱮ ᱛᱟᱦᱚᱞᱮ ᱪᱮᱜ ᱠᱚᱢ ᱪᱤᱠᱟᱹ ᱵᱟᱲᱟᱭᱮᱫᱟ ᱱᱤᱛᱚᱜ ᱫᱚ?
ᱦᱚᱸᱜ ᱚᱭ ᱫᱩᱲᱩᱵ ᱵᱟᱲᱟ ᱦᱩᱭ ᱠᱟᱱᱟ ᱾
ᱳ ᱛᱟᱦᱚᱞᱮ ᱫᱟᱹᱛᱟᱹᱱᱤ ᱦᱩᱛᱩᱢ ᱠᱚ ᱦᱩᱭ ᱵᱟᱲᱟᱭᱮᱱᱟ ᱥᱮ ᱵᱟᱝᱼᱟ?
ᱱᱚᱜᱼᱚᱭ ᱠᱷᱟᱱᱤᱠ ᱠᱷᱚᱱ ᱞᱟᱦᱟᱜᱮ ᱫᱮᱨᱮᱫ ᱵᱟᱲᱟ ᱠᱟᱛᱮᱫ ᱱᱟᱥᱮ ᱫᱩᱲᱩᱵ ᱦᱟᱛᱟᱲ ᱦᱩᱭ ᱠᱟᱱᱟ ᱾
ᱚᱸᱻ ᱫᱩᱲᱩᱵ ᱵᱟᱲᱟ ᱦᱩᱭ ᱠᱟᱱᱟ ᱵᱟᱝ ᱛᱟᱦᱚᱞᱮ ᱫᱟᱹᱛᱟᱹᱱᱤ ᱦᱩᱛᱩᱢ ᱠᱚᱫᱚ ᱟᱹᱣᱨᱤ ᱦᱩᱭᱩᱜᱼᱟ ᱾
ᱟᱹᱣᱨᱤ ᱦᱩᱛᱩᱢ ᱵᱟᱲᱟ ᱠᱚᱫᱟ᱾
ᱚᱸᱻ ᱾ ᱛᱟᱦᱚᱞᱮ ᱜᱚᱢᱠᱮ ᱚᱱᱛᱮᱱᱟᱜ ᱦᱚᱭ ᱦᱤᱥᱤᱫ ᱠᱚ ᱚᱠᱟᱞᱮᱠᱟ? ᱥᱮᱛᱟᱜ ᱠᱷᱚᱱᱟᱜ ᱚᱠᱟᱞᱮᱠᱟᱭ ᱥᱤᱛᱩᱝ ᱠᱟᱱᱟ ᱪᱮ ᱵᱟᱭ
ᱥᱤᱛᱩᱝ ᱠᱷᱚᱱ ᱥᱮᱛᱟᱜ ᱠᱷᱚᱱᱜᱮ ᱟᱹᱰᱤ ᱨᱟᱹᱜᱤ ᱥᱤᱛᱩᱝ ᱠᱟᱜᱼᱟᱭ ᱾
ᱦᱳᱭ ᱜᱚᱢᱠᱮ ᱟᱨ ᱟᱞᱚᱢ ᱢᱮᱱᱟ ᱥᱮᱛᱟᱜ ᱠᱷᱚᱱ ᱜᱮ ᱡᱟᱭ ᱥᱤᱛᱩᱝ ᱠᱟᱫᱟ ᱚᱱᱟ ᱥᱤ ᱥᱤᱛᱩᱝ ᱨᱮ ᱫᱚ ᱪᱤᱠᱟᱹᱛᱮ ᱵᱟᱭᱨᱮ ᱥᱮᱫ ᱫᱚ ᱪᱟᱞᱟᱜ ᱥᱟᱱᱟᱢᱮᱭᱟ᱾ ᱢᱟ ᱵᱤᱥᱱᱟᱹ ᱠᱷᱚᱱᱜᱮ ᱵᱮᱧ ᱵᱮᱨᱮᱫ ᱥᱟᱱᱟᱧ ᱠᱟᱱᱟ ᱢᱟ ᱪᱮᱫ ᱮᱢ ᱢᱮᱱᱟ ᱮ ᱵᱤᱪᱷᱱᱟᱹ ᱠᱷᱚᱱᱟᱜᱮ ᱵᱟᱝ ᱵᱮᱨᱮᱫ ᱥᱟᱱᱟ ᱠᱟᱱᱟ ᱜᱚᱢᱠᱮ᱾
ᱩᱸᱻ ᱵᱮᱨᱮᱫ ᱢᱟ ᱵᱟᱭ ᱥᱟᱱᱟ ᱜᱮ
ᱟᱨᱮ ᱛᱤᱦᱤᱧ ᱫᱚ ᱛᱟᱦᱚᱞᱮ ᱡᱟᱦᱟᱱᱟᱜ ᱠᱟᱹᱢᱤ ᱠᱚ ᱢᱮᱱᱟᱜ ᱛᱟᱢᱟ ᱪᱮ ᱵᱟᱝ ᱥᱮ ᱪᱮᱫ ᱠᱚ ᱚᱲᱟᱜ ᱨᱮᱜᱮ ᱛᱟᱦᱮᱸ ᱨᱮᱱᱟᱜ ᱮᱢ ᱨᱤᱠᱟᱹᱣ ᱠᱟᱫᱟ ᱾
ᱛᱮᱦᱮᱧ ᱫᱚ ᱚᱲᱟᱜ ᱥᱮᱜ ᱜᱮ ᱪᱟᱞᱟᱜ ᱦᱩᱭᱩᱜᱼᱟ ᱚᱲᱟᱜ ᱥᱮᱫ ᱪᱟᱞᱟᱜ ᱨᱮᱱᱟᱜ ᱯᱮᱞᱮᱱ ᱢᱮᱱᱟᱜ ᱠᱟᱜᱼᱟ᱾
ᱚ ᱛᱚᱵᱮ ᱚᱱᱠᱟᱱ ᱠᱮ ᱠᱚ ᱮᱴᱟᱜ ᱠᱟᱹᱢᱤ ᱠᱚᱫᱚ ᱵᱟᱹᱱᱩᱜ ᱛᱟᱢᱟ ᱦᱟᱸᱜ ᱵᱟᱝ ᱪᱮ᱾
ᱚᱲᱟᱜ ᱥᱮᱜ ᱨᱮᱜᱮ ᱱᱟᱜ ᱪᱟᱞᱟᱣ ᱠᱟᱛᱮᱫ ᱛᱤᱱᱨᱮ ᱥᱮᱴᱮᱨ ᱦᱩᱭᱩᱜ ᱠᱟᱱᱟ ᱱᱚᱱᱛᱮ ᱛᱮᱫᱚ ᱚᱲᱟᱜ ᱨᱮᱫᱚ ᱵᱟᱹᱱᱩᱜ ᱦᱟᱛᱟᱲᱟ‌ ᱠᱟᱜ
ᱟᱪᱪᱷᱟ ᱟᱪᱪᱷᱟ ᱱᱟᱯᱟᱭ ᱠᱟᱛᱷᱟ ᱾
ᱦᱩᱸ,
ᱟᱸᱨ ᱛᱟᱦᱚᱞᱮ ᱚᱲᱟᱜ ᱫᱚ ᱜᱚᱢᱠᱮ ᱦᱤᱨᱤ ᱜᱮᱢ ᱪᱟᱞᱟᱜ ᱠᱟᱱᱟ ᱪᱮ ᱵᱟᱝ ᱦᱮᱸᱥᱮ ᱚᱱᱠᱟᱱ ᱡᱚᱦᱟᱨ ᱫᱚ ᱾
ᱠᱟᱹᱢᱤ ᱠᱚ ᱞᱟᱹᱜᱤᱫ ᱢᱮᱱᱫᱟᱹᱧ ᱚᱲᱟᱜ ᱫᱚᱢ ᱪᱟᱞᱟᱜ ᱠᱟᱱᱟ ᱦᱤᱨᱤ ᱜᱮ ᱥᱮ ᱠᱟᱹᱢᱤ ᱠᱚ ᱞᱟᱹᱜᱤᱫ ᱮᱢ ᱪᱟᱞᱟᱜ ᱠᱟᱱᱟ ᱚᱲᱟᱜ ᱫᱚ ᱾
ᱠᱟᱢᱤ ᱠᱚ ᱞᱟᱹᱜᱤᱫ ᱜᱮ ᱪᱟᱞᱟᱜ ᱦᱩᱭᱩᱜ ᱠᱟᱱᱟ ᱾
ᱚᱸᱻ ᱟᱨ ᱛᱟᱦᱞᱮ ᱜᱚᱝᱠᱮ ᱟᱢ ᱚᱞᱚᱜ ᱠᱟᱱᱟ ᱛᱚ ᱵᱤᱱᱤᱰ ᱠᱚᱫᱚ ᱛᱤᱥ ᱥᱮᱴᱮᱨ ᱠᱟᱱ ᱛᱟᱯᱮᱭᱟ ᱾
ᱵᱤᱱᱤᱰ ᱵᱤᱱᱤᱰ ᱦᱚᱸ ᱫᱟᱨᱟᱭ ᱠᱟᱱᱟ ᱚᱲᱟᱜ ᱨᱮᱦᱚᱸ ᱠᱟᱹᱢᱤ ᱠᱚ ᱢᱮᱱᱟᱜ ᱠᱟᱜᱼᱟ ᱾ ᱚᱜᱼᱚᱲᱟᱜ ᱨᱮ ᱱᱟᱥᱮ ᱚ ᱟᱱᱟᱴ ᱤᱭᱟᱹ ᱡᱮ ᱚᱱᱟᱛᱮ ᱨᱩᱣᱟᱹ ᱦᱟᱹᱥᱩᱜ ᱠᱟᱱᱟ ᱚᱱᱟᱛᱮ ᱪᱟᱞᱟᱜ ᱜᱮ ᱞᱟᱜᱟᱜᱼᱟ ᱾
ᱚ ᱟᱪᱪᱷᱟ ᱟᱪᱪᱷᱟ ᱾ ᱛᱟᱦᱚᱞᱮ ᱚᱲᱟᱜ ᱥᱮᱜ ᱮᱢ ᱪᱟᱞᱟᱣ ᱦᱤᱡᱩᱜᱼᱟ ᱵᱟᱝ ᱪᱮ
ᱮᱸ ᱛᱟᱦᱞᱮ
ᱦᱮᱸ ᱦᱮᱸ ᱪᱟᱞᱟᱜ ᱫᱚ ᱫᱚᱨᱠᱟᱨ ᱠᱟᱱ ᱜᱮᱭᱟ
ᱩᱸᱻ
ᱥᱩᱢᱤ‌ ᱨᱮᱫᱚ ᱟᱨ ᱛᱟᱦᱞᱮ ᱞᱟᱹᱭ ᱛᱟᱞᱟᱝ ᱢᱮ ᱢᱟ ᱠᱷᱚᱵᱚᱨ ᱠᱚ,
ᱠᱷᱚᱵᱚᱨ ᱠᱚ ᱟᱨ ᱩᱞ ᱠᱷᱟᱱᱴᱷᱟᱲ ᱠᱚ ᱵᱤᱱ ᱡᱚᱢ ᱞᱮᱜᱼᱟ ᱥᱮ ᱵᱟᱝ ᱱᱤᱭᱟᱫᱷᱟᱣ ᱫᱚ᱾
ᱳᱭ ᱜᱚᱝᱠᱮ ᱩᱞ ᱫᱚ ᱪᱮᱫ ᱤᱧ ᱢᱮᱱᱟ, ᱢᱟᱱᱮ ᱩᱞ ᱫᱚ ᱡᱚᱢ ᱦᱳᱭ ᱠᱟᱱᱟ ᱦᱟᱸᱜ, ᱠᱟᱱᱴᱷᱟᱲ ᱫᱚ ᱟᱹᱣᱨᱤ ᱡᱚᱢ ᱦᱳᱭᱳᱜᱼᱟ, ᱪᱮᱫᱟᱜ ᱵᱟᱝᱢᱟ ᱤᱧ ᱱᱚᱰᱮ ᱡᱟᱦᱟᱸ ᱨᱤᱧ ᱛᱟᱦᱮᱸᱱᱟ ᱥᱮ ᱛᱚ ᱟᱸ ᱱᱚᱣᱟ ᱥᱩᱨ ᱨᱮᱜᱮ, ᱦᱟᱸᱜ ᱢᱮᱜᱴᱟᱱ ᱩᱞ ᱵᱟᱜᱟᱱ ᱢᱮᱱᱟᱜᱼᱟ᱾
ᱟᱪᱪᱷᱟ,
ᱪᱤᱠᱟᱹᱣ ᱠᱟᱱᱟ ᱢᱟᱱᱮ ᱚᱸᱰᱮ ᱫᱚ, ᱩᱞ ᱠᱚ ᱢᱟᱱᱮ ᱡᱚᱜᱼᱟ, ᱵᱤᱞᱤᱜᱼᱟ ᱟᱫ ᱩᱱ ᱜᱚᱫ ᱡᱟᱦᱟᱸᱭᱟᱜ ᱵᱟᱜᱟᱱ ᱠᱟᱱᱟ, ᱟᱨ ᱪᱮᱫ
ᱦᱩᱸ,
ᱩᱱᱤ ᱫᱚ ᱦᱟᱸᱜ ᱩᱱᱟᱹᱜ ᱵᱟᱭ ᱦᱮᱡ ᱵᱟᱲᱟᱜᱼᱟ, ᱥᱮ ᱚᱱᱟ ᱠᱚ ᱵᱟᱭ ᱤᱫᱤᱭᱟ᱾ ᱟᱫᱚ ᱛᱟᱦᱚᱞᱮ ᱪᱮᱫ ᱪᱤᱠᱟᱹᱣ ᱠᱟᱱᱟ, ᱟᱞᱮ ᱠᱚᱜᱮ ᱚᱱᱟ ᱚᱸᱰᱮ ᱪᱟᱞᱟᱣ ᱠᱟᱛᱮ ᱡᱟ ᱜᱮ ᱧᱩᱨ ᱵᱟᱲᱟ ᱠᱚᱜ, ᱵᱟᱠᱷᱟᱱ ᱛᱤᱭᱳᱜ ᱠᱟᱛᱮᱜ ᱟᱹᱜᱩ ᱠᱟᱛᱮᱜ
ᱩᱸ,
ᱟᱨ ᱞᱮ ᱡᱚᱢᱟ ᱦᱮᱸᱥᱮ, ᱛᱟᱞᱮ ᱩᱞ ᱠᱚᱫᱚ ᱡᱚᱢ ᱵᱟᱲᱟ ᱦᱩᱭᱩᱜ ᱠᱟᱱ ᱜᱮᱭᱟ, ᱵᱷᱟᱞᱤ ᱜᱮ, ᱵᱟᱜᱟᱱ ᱨᱮᱱᱟᱜ ᱩᱞ ᱫᱚ ᱵᱮᱥᱤ ᱵᱷᱟᱞᱤ ᱜᱮ ᱥᱤᱵᱤᱞᱟ ᱛᱚ᱾ ᱠᱚᱫᱚ ᱡᱚᱢ ᱵᱟᱲᱟ ᱦᱩᱭᱩᱜ ᱠᱟᱱ ᱜᱮᱭᱟ, ᱟᱨ ᱟᱢ ᱜᱮ ᱜᱚᱝᱠᱮ ᱛᱟᱦᱚᱞᱮ, ᱩᱞ ᱠᱷᱟᱱᱴᱷᱟᱲ ᱠᱚᱫᱚᱢ ᱡᱚᱢ ᱵᱟᱲᱟᱭ ᱫᱟ ᱥᱮ ᱵᱟᱝ?
ᱦᱮᱸ, ᱦᱮᱸ, ᱩᱞᱫᱚ ᱡᱚᱢ ᱵᱟᱲᱟ ᱦᱩᱭ ᱠᱟᱱ ᱜᱮᱭᱟ, ᱠᱟᱱᱴᱷᱟᱲ ᱤᱧ ᱦᱚ ᱟᱣᱨᱤᱧ ᱡᱚᱢ ᱦᱟᱛᱟᱲ ᱜᱮᱭᱟ ᱱᱟᱜ
ᱚ, ᱱᱟᱯᱟᱭ ᱜᱮ
ᱵᱟᱨ ᱱᱤᱭᱟᱹ ᱞᱚᱞᱚ ᱥᱤᱛᱩᱝ ᱨᱮ, ᱵᱟᱨᱩ ᱵᱤᱞᱤ ᱠᱚᱵᱤᱱ ᱡᱚᱢ ᱵᱟᱲᱟ ᱠᱟᱜᱼᱟ, ᱪᱮ ᱵᱟᱝ ᱜᱚᱝᱠᱮ?
ᱦᱳᱭ ᱜᱚᱝᱠᱮ, ᱵᱟᱹᱨᱩ ᱵᱤᱞᱤ ᱨᱮᱱᱟᱜ ᱠᱟᱛᱷᱟ ᱵᱤᱱ ᱞᱟᱹᱭ ᱠᱮᱫᱟ, ᱟᱹᱰᱤ ᱫᱤᱥᱟᱹ ᱦᱚᱪᱚ ᱠᱤᱫᱤᱧᱟ ᱵᱤᱱ᱾ ᱱᱮᱛᱟᱨ ᱢᱟ ᱦᱟᱸᱜ ᱚᱱᱠᱟ ᱞᱮᱠᱟ ᱵᱟᱝ ᱡᱚᱢ ᱦᱳᱭᱳᱜ ᱠᱟᱱᱟ, ᱡᱚᱠᱷᱚᱱ ᱤᱧ ᱜᱤᱫᱽᱨᱟᱹ ᱜᱮ ᱛᱟᱦᱮᱸ ᱦᱩᱭ ᱞᱮᱱᱟ ᱥᱮ, ᱛᱚᱠᱷᱚᱱ ᱫᱚ ᱢᱟᱱᱮ, ᱵᱟᱨᱩ ᱵᱤᱞᱤ ᱜᱮ ᱦᱳᱭ ᱛᱚ ᱥᱤᱡᱤᱱ ᱨᱮ ᱟᱨ ᱪᱮᱫ ᱡᱟᱦᱟᱸ ᱥᱚᱢᱚᱭ ᱡᱟᱦᱟᱸ ᱦᱩᱭᱩᱜᱼᱟ, ᱚᱱᱟ ᱚᱠᱛᱚ ᱫᱚ ᱚᱱᱟ ᱡᱚᱢ ᱨᱮᱱᱟᱜ ᱫᱚ ᱢᱟᱱᱮ ᱢᱮᱫᱴᱮᱱ ᱨᱟ. ᱥᱠᱟᱹ ᱜᱮ ᱟᱞᱟᱫᱟ᱾ ᱡᱟᱦᱟᱸ ᱛᱤᱱᱟᱹᱜ‌ ᱢᱟᱱᱮ ᱜᱤᱫᱽᱨᱟᱹ ᱠᱚ ᱠᱚ ᱛᱟᱦᱮᱸᱱᱟ, ᱥᱟᱱᱟᱢ ᱜᱤᱫᱽᱨᱟᱹ ᱠᱚ ᱢᱤᱫ ᱥᱟᱶᱛᱮ ᱡᱚᱴᱟᱣ ᱠᱟᱛᱮᱜ ᱟᱨ ᱪᱮᱫ, ᱪᱚᱞᱚ ᱡᱚ ᱡᱚᱢ ᱵᱚᱱ ᱪᱟᱞᱟᱜᱼᱟ, ᱱᱚᱝᱠᱟᱱᱟᱜ ᱢᱮᱴᱮᱡ᱾ ᱛᱟᱦᱮᱸᱜ ᱠᱟᱱᱟ ᱟᱨ ᱪᱮᱫ, ᱟᱨ ᱱᱮᱛᱟᱨ ᱢᱟ ᱛᱤᱱᱟᱹᱜ ᱵᱟᱹᱭ ᱵᱟᱹᱭᱛᱮ ᱦᱟᱨᱟ ᱤᱫᱤ ᱦᱩᱭᱩᱜ ᱠᱟᱱᱟ, ᱟᱫᱚ ᱚᱱᱟ ᱨᱟᱹᱥᱠᱟᱹ ᱠᱚᱦᱚᱸ ᱪᱟᱵᱟ ᱤᱫᱤᱜ ᱠᱟᱱᱟᱸ ᱦᱟᱸᱜ, ᱵᱟᱹᱭ ᱵᱟᱹᱭᱛᱮ ᱱᱤᱭᱟᱹ ᱫᱷᱟᱣ ᱟᱫᱚ ᱦᱟᱸᱜ ᱟᱹᱣᱨᱤ ᱞᱤᱧ ᱡᱚᱢᱟ ᱵᱟᱹᱨᱩ ᱵᱤᱞᱤ ᱫᱚ ᱦᱟᱸᱜ, ᱟᱨ ᱱᱚᱛᱮ ᱨᱮ ᱡᱟᱦᱟᱸ ᱥᱮᱫ ᱨᱮᱞᱤᱧ ᱛᱟᱦᱮᱸᱱᱟ ᱱᱚᱛᱮ ᱨᱮᱫᱚ ᱦᱟᱸᱜ, ᱵᱟᱹᱨᱩ ᱫᱟᱨᱮ ᱠᱚᱦᱚᱸ ᱵᱟᱹᱧ ᱧᱮᱞ ᱠᱟᱫᱟ᱾ ᱟᱫᱚ ᱟᱛᱩ ᱚᱲᱟᱜ ᱥᱮᱫ ᱪᱟᱞᱟᱣ ᱞᱮᱱᱠᱷᱟᱱ ᱫᱚ, ᱡᱚᱢ ᱵᱟᱲᱟ ᱦᱩᱭ ᱠᱚᱜᱼᱟ, ᱟᱫᱚ ᱱᱤᱭᱟᱹ ᱜᱷᱟᱹᱲᱤ ᱱᱤᱛᱚᱜ ᱦᱟᱸᱜ ᱱᱚᱸᱰᱮ ᱜᱮ ᱢᱤᱱᱟᱹᱧᱟ ᱛᱚ᱾ ᱡᱚᱢ ᱵᱟᱲᱟ ᱠᱚᱫᱚ ᱟᱹᱣᱨᱤ ᱦᱩᱭᱩᱜᱼᱟ, ᱦᱟᱸᱜ ᱵᱟᱹᱨᱩ ᱵᱤᱞᱤ ᱠᱚᱫᱚ᱾
ᱚᱸ,
ᱟᱨ ᱟᱢ ᱫᱚ ᱜᱚᱝᱠᱮ, ᱵᱟᱹᱨᱩ ᱵᱤᱞᱤ ᱠᱚᱢ ᱡᱚᱢ ᱠᱮᱫᱟ ᱥᱮ?
ᱵᱟᱹᱨᱩ ᱫᱚ ᱦᱮᱸ, ᱚᱲᱟᱜ ᱥᱮᱫ ᱢᱟᱪᱠᱷᱟᱱᱮ ᱨᱮ ᱪᱟᱞᱟᱣ ᱦᱩᱭᱞᱱ ᱛᱟᱦᱮᱸᱱᱟ ᱪᱮ, ᱩᱱ ᱥᱚᱢᱚᱭ ᱜᱮ ᱱᱟᱥᱮ ᱢᱤᱫ ᱛᱷᱚᱯᱮ ᱜᱟᱱ ᱫᱚ, ᱪᱟᱠᱷᱟ ᱛᱟᱨᱟ ᱦᱩᱭ ᱞᱮᱱ ᱜᱮ
ᱚᱸ, ᱟᱪᱪᱷᱟ, ᱟᱪᱪᱷᱟ,
ᱢᱟᱱᱮ ᱵᱟᱦᱟᱨᱩ ᱡᱚᱢ ᱨᱮᱱᱟᱜ ᱡᱟᱦᱟᱸ ᱦᱚᱨᱟ ᱛᱮᱫ, ᱛᱟᱦᱮᱱ ᱫᱚ ᱢᱮᱱ ᱫᱚ ᱚᱱᱟ ᱢᱟᱫ ᱴᱷᱚᱸᱜᱟ ᱨᱮ ᱠᱚ, ᱤᱭᱟᱹᱭ ᱫᱚ᱾ ᱢᱟᱫ ᱴᱚᱠᱷᱟᱨᱮ ᱨᱟᱥᱟ ᱛᱮᱫ ᱛᱮᱭᱟᱨ ᱠᱟᱛᱮ, ᱡᱟᱦᱟᱸ ᱡᱚᱢ ᱨᱮᱱᱟᱜ ᱢᱚᱡᱽ ᱢᱚᱡᱟ ᱚᱱᱠᱟ
ᱮᱠᱟᱞ ᱜᱚᱢᱠᱮ ᱡᱟᱦᱟᱸ ᱵᱩᱞᱩᱝ ᱢᱟᱨᱤᱪ ᱮᱢ ᱠᱟ ᱛᱮ ᱟᱨ ᱚᱱᱠᱟ ᱴᱷᱚᱝᱜᱟᱨᱮ ᱥᱟᱢᱵᱟᱽᱣ ᱠᱟᱛᱮ ᱜᱷᱟᱱᱴᱟ ᱠᱟ ᱠᱟᱛᱮᱫ ᱡᱚᱢ, ᱢᱟᱱᱮ ᱱᱚᱝᱠᱟ ᱵᱩᱡᱷᱟᱹᱜᱼᱟ ᱵᱟᱝ ᱟᱹᱰᱤ ᱥᱤᱵᱤᱞ ᱜᱮ᱾ ᱟᱨ ᱜᱚᱢᱠᱮ ᱛᱟᱦᱚᱞᱮ, ᱟᱢ ᱫᱚ ᱡᱚᱠᱷᱚᱱ ᱠᱟ ᱴᱤᱡ ᱮᱢ ᱛᱟᱦᱮᱸ ᱠᱟᱱᱟ ᱥᱮ, ᱛᱚ ᱚᱱᱟ ᱚᱠᱛᱚ ᱨᱮᱫᱚ, ᱚᱱᱠᱟ ᱛᱮ ᱤᱧ ᱡᱟᱦᱟᱸ ᱞᱮᱠᱟᱧ ᱢᱮᱱ ᱠᱮᱫ ᱢᱟᱱᱮ ᱡᱟᱦᱱᱟᱜ ᱜᱮ ᱢᱟᱱᱮ ᱚᱱᱠᱟ ᱡᱚᱴᱟᱣ ᱠᱚ ᱟᱛᱮᱜ ᱯᱩᱨᱟᱹ, ᱮᱠᱫᱚᱢ ᱢᱟᱱᱮ ᱢᱮᱫᱮᱡ ᱟᱞᱟᱫᱟ ᱜᱮ ᱨᱟᱹᱥᱠᱟᱹ ᱵᱩᱡᱷᱟᱹᱜ ᱠᱟᱱ ᱛᱟᱦᱮᱸᱫ ᱛᱚ ᱚᱱᱠᱟ ᱟᱯᱮ ᱫᱚᱯᱮ ᱠᱚᱨᱟᱣ ᱵᱟᱲᱟᱣ ᱠᱟᱫᱟ ᱪᱮ ᱵᱟᱝ
ᱦᱮᱸ ᱮᱠᱟᱞ ᱡᱚᱢ ᱫᱚ ᱟᱹᱰᱤ ᱛᱷᱤᱡ ᱜᱮ ᱡᱚᱢ ᱵᱟᱲᱟ ᱦᱩᱭ ᱟᱠᱟᱱ ᱜᱤᱫᱽᱟᱹᱨ ᱨᱮ ᱯᱚᱨᱮ ᱫᱚ ᱩᱱ ᱵᱟᱹᱨᱩ ᱵᱤᱞᱤ ᱠᱚ ᱱᱤᱭᱟᱹ ᱥᱚᱢᱚᱭ ᱢᱟ ᱟᱨᱚ ᱠᱩᱸᱫ ᱠᱚ ᱰᱟᱹᱣᱠᱟᱹ ᱠᱚ ᱡᱚᱜᱼᱟ ᱪᱮ
ᱩᱱ ᱠᱟᱹᱡᱩ ᱠᱟᱹᱡᱩ ᱵᱟᱫᱟᱢ ᱠᱚ ᱦᱟᱸ ᱚᱱᱟ ᱠᱚᱦᱚᱸ ᱡᱚᱢ ᱵᱟᱲᱟ ᱦᱩᱭ ᱠᱟᱱ ᱜᱮᱭᱟ
ᱚᱸ
ᱦᱩᱸ ᱥᱟᱱᱟᱢᱟᱜ ᱞᱮᱠᱟᱱᱟᱜ ᱜᱮ ᱪᱟᱠᱷᱟ ᱫᱚ ᱦᱩᱭ ᱟᱠᱟᱱ ᱜᱮ
ᱛᱚᱵᱮ ᱥᱟᱱᱟᱢ ᱞᱮᱠᱟᱱᱟᱜ ᱜᱮ ᱟᱪᱪᱷᱟ ᱜᱚᱢᱠᱮ ᱠᱮᱢ ᱢᱮᱱ ᱠᱮᱫᱟ ᱥᱟᱱᱟᱢ ᱞᱮᱠᱟᱱᱟᱜ ᱜᱮ ᱛᱟᱦᱚᱞᱮ ᱛᱤᱨᱤᱞ ᱛᱟᱹᱨᱚᱯ ᱡᱮᱞᱮᱠᱟ ᱵᱷᱩᱱ ᱰᱨᱩ ᱵᱤᱞᱤ ᱱᱚᱣᱟ ᱠᱚᱢ ᱡᱚᱢ ᱵᱟᱲᱟᱣ ᱠᱟᱫᱟ
ᱛᱤᱨᱤᱞ ᱛᱟᱹᱨᱩᱵ ᱫᱚ ᱡᱚᱢ ᱦᱩᱭ ᱟᱠᱟᱱ ᱜᱮᱭᱟ ᱜᱚᱢ ᱠᱮ ᱵᱤᱨ ᱫᱤᱥᱚᱢ ᱥᱮᱫ ᱚᱱᱟ ᱫᱚ ᱫᱤᱥᱚᱢ ᱚᱲᱟᱜ ᱫᱚ ᱵᱤᱨ ᱫᱷᱟᱨᱮ ᱜᱮᱭᱟ ᱛᱚ ᱟᱫᱚ ᱛᱟᱨᱚᱯ ᱵᱤᱞᱤ ᱠᱚ ᱛᱤᱨᱤᱞ ᱠᱚᱫᱚ ᱡᱚᱢ ᱵᱟᱲᱟ ᱦᱩᱭ ᱠᱟᱱ ᱜᱮᱭᱟ ᱢᱮᱱᱠᱷᱟᱱ ᱵᱷᱚᱸᱴᱩᱨ ᱡᱤᱞ ᱫᱚ ᱱᱟᱜ ᱡᱚᱢ ᱦᱚᱸ ᱵᱟᱝ ᱡᱚᱢ ᱦᱩᱭᱠᱟᱱᱟ ᱧᱮᱞ ᱦᱚᱸ ᱡᱟᱹᱱᱤᱡ ᱵᱟᱝ ᱧᱮᱞ ᱦᱩᱭᱠᱟᱱ ᱜᱮᱭᱟ
ᱟᱪᱪᱷᱟ ᱟᱪᱪᱷᱟ ᱜᱚᱝᱠᱮ ᱛᱟᱦᱚᱞᱮ ᱵᱩᱸᱰᱨᱩ ᱵᱤᱞᱤ ᱦᱚᱸ ᱪᱮᱫ ᱤᱧ ᱢᱮᱱᱟ ᱜᱚᱢᱠᱮ ᱟᱹᱰᱤ ᱢᱚᱡᱽ ᱜᱮ ᱥᱤᱵᱤᱞᱟ ᱛᱚ ᱡᱟᱦᱟᱸ ᱛᱤᱥ ᱵᱤᱱ ᱪᱟᱞᱟᱣ ᱞᱮᱱᱠᱷᱟᱱ ᱫᱤᱥ ᱥᱚᱢ ᱥᱮᱫ ᱦᱟᱸᱜ ᱠᱩᱞᱤ ᱠᱚᱵᱤᱱ ᱵᱷᱩᱸᱰᱨᱩ ᱵᱤᱞᱤ
ᱦᱩᱢ ᱮᱠᱟᱞ
ᱡᱚᱢ ᱡᱚᱢ ᱵᱤᱱ ᱦᱟᱸᱜ ᱵᱷᱩᱸᱰᱨᱩ ᱵᱤᱞᱤ ᱚᱠᱟᱞᱮᱠᱟ ᱵᱩᱡᱷᱟᱹᱜᱼᱟ ᱟᱨ ᱥᱮᱫ
ᱦᱩᱸ
ᱟᱸ ᱟᱨ ᱱᱮᱛᱟᱨ ᱫᱚ ᱪᱮᱫ ᱪᱤᱠᱟᱹᱣᱠᱟᱱᱟ ᱜᱚᱝᱠᱮ ᱧᱮᱞᱚᱜ ᱠᱟᱱᱟ ᱡᱮ ᱟᱵᱚ ᱞᱟᱦᱟᱛᱮ ᱡᱮᱞᱮᱠᱟ ᱜᱤᱫ
ᱟᱫᱚ ᱫᱤᱥᱚᱢ ᱫᱤᱥ ᱫᱤᱥᱚᱢ ᱥᱮᱫ ᱦᱚᱸ ᱚᱱᱠᱟ ᱫᱚ ᱵᱟᱝ ᱪᱟᱞᱟᱜ ᱦᱩᱭᱩᱜ ᱜᱮᱭᱟ ᱪᱮ ᱵᱤᱨ ᱫᱷᱟᱨᱮ ᱦᱚᱸ ᱵᱤᱨ ᱦᱚᱸ ᱵᱟᱹᱱᱩᱜ ᱟᱠᱟᱜᱼᱟ ᱵᱤᱨ ᱫᱷᱟᱜ ᱚᱲᱟᱜ ᱫᱷᱟᱨᱮ ᱠᱚᱨᱮ ᱦᱩᱸ ᱟᱫᱚ ᱵᱤᱨ ᱫᱷᱟᱨᱮ ᱚᱱᱟ ᱫᱤᱥᱚᱢ ᱚᱲᱟᱜ ᱥᱮᱫ ᱜᱮ ᱪᱟᱞᱟᱣ ᱵᱟᱲᱟ ᱞᱮᱱᱠᱷᱟᱱ ᱫᱚ ᱡᱟᱦᱟᱸᱜᱮ ᱵᱤᱨ ᱨᱮᱱᱟᱜ ᱡᱚ ᱵᱟᱹᱞᱤ ᱠᱚᱫᱚ ᱡᱚᱢ ᱫᱚ ᱡᱚᱢ ᱵᱟᱲᱟ ᱦᱩᱭᱩᱜ ᱜᱮᱭᱟ ᱜᱚᱢᱠᱮ ᱩᱱᱟᱹᱜ ᱟᱸᱴ ᱫᱚ ᱵᱟᱝ ᱡᱚᱢ ᱦᱩᱭ ᱟᱠᱟᱱᱟ
ᱚᱸ ᱢᱟᱱᱮ ᱪᱮᱫ ᱪᱤᱠᱟᱹᱣ ᱡᱟᱦᱟᱸ ᱞᱮᱠᱟᱢ ᱢᱮᱱ ᱠᱮᱫ ᱛᱟᱞᱟᱝᱟ ᱡᱮ ᱜᱤᱫᱽᱨᱟᱹ ᱵᱮᱲᱟ ᱨᱮ ᱟᱵᱚ ᱫᱚ ᱡᱟᱦᱟᱸ ᱞᱮᱠᱟ ᱵᱚᱱ ᱨᱟᱹᱥ ᱠᱟᱹᱭ ᱛᱟᱦᱮᱱ ᱡᱮ ᱡᱚᱢ ᱚᱱᱠᱟ ᱵᱚᱱ ᱪᱟᱞᱟᱜ ᱛᱟᱦᱮᱱ ᱟᱨ ᱟᱵᱚ ᱩᱱ ᱡᱚᱠᱷᱚᱱ ᱫᱚ ᱢᱟᱱᱮ ᱜᱤᱫᱽᱨᱟᱹ ᱥᱚᱢᱚᱭ ᱫᱚ ᱢᱟᱱᱮ ᱠᱩᱞᱦᱤ ᱠᱚᱨᱮ ᱫᱚᱢᱮ ᱵᱚᱱ ᱠᱷᱮᱞ ᱠᱟᱱ ᱛᱟᱦᱮᱸᱜ ᱢᱟᱱᱮ ᱡᱟᱭ ᱞᱮᱠᱟ ᱢᱮᱛᱟᱜ ᱢᱮ ᱩᱠᱩ ᱪᱩᱠᱩ ᱢᱮᱛᱟᱜ ᱢᱮ ᱛᱟᱯᱚᱨᱮ ᱟᱭᱢᱟ ᱟᱨᱦᱚᱸ ᱚᱱᱠᱟ ᱞᱮᱠᱟᱱ ᱠᱷᱮᱞ ᱠᱚ ᱛᱟᱦᱮᱸᱜ ᱠᱟᱱᱟ
ᱦᱟᱯ ᱦᱮᱸ ᱦᱟᱯᱟᱨᱮ ᱦᱟᱯᱟᱠᱚ ᱫᱚᱱ ᱫᱚᱱ
ᱦᱚᱭ ᱦᱚᱭ ᱪᱮᱫᱠᱚᱪᱚ ᱠᱷᱮᱞᱱᱟ
ᱪᱤᱛᱟᱹᱨ ᱪᱷᱤᱛᱟᱹ ᱦᱚᱨᱚᱱ ᱠᱚ ᱦᱮᱸ
ᱦᱚᱭ ᱦᱚᱭ ᱪᱷᱤᱛᱟ ᱦᱚᱨᱚᱱ
ᱚᱱᱟ ᱠᱚᱨᱮᱱᱟᱜ ᱢᱚᱡᱟ ᱛᱮᱫ ᱫᱚ ᱥᱟᱹᱨᱤ ᱜᱮ
ᱦᱚᱭ ᱟᱫᱚ ᱱᱮᱛᱟᱨ ᱫᱚ ᱱᱚᱣᱠᱟ ᱠᱟᱱᱟ ᱜᱚᱝᱠᱮ ᱱᱮᱛᱟᱨ ᱫᱚ ᱚᱱᱟ ᱠᱚᱦᱟᱸᱜ ᱵᱟᱝ ᱧᱮᱞᱚᱜ ᱠᱟᱱᱟ ᱱᱮᱛᱟᱨ ᱠᱚ ᱜᱤᱫᱽᱨᱟᱹ ᱫᱚ ᱪᱮᱫ ᱪᱤᱠᱟᱹ ᱠᱟᱱᱟ ᱵᱟᱹᱧ ᱧᱮᱞ ᱵᱟᱲᱟᱭᱮᱫ ᱠᱚᱣᱟ ᱟᱛᱩ ᱚᱲᱟᱜ ᱠᱚᱨᱮ ᱪᱟᱞᱟᱣ ᱵᱟᱲᱟ ᱦᱩᱭᱩᱜ ᱜᱮᱭᱟ ᱛᱚ ᱚᱱᱠᱟ ᱞᱮᱠᱟ ᱫᱚ ᱵᱟᱝ ᱯᱟᱹᱦᱤᱞ ᱫᱚ ᱜᱚᱢᱠᱮ ᱢᱟᱱᱮ ᱚᱱᱟ ᱥᱟᱭᱠᱮᱞ ᱨᱮᱱᱟᱜ ᱡᱟᱦᱟᱸ ᱴᱟᱭᱟᱨ ᱵᱟᱝ ᱛᱟᱦᱮᱱᱟ
ᱦᱩᱸ
ᱚᱱᱟ ᱠᱚᱞᱮ ᱞᱟᱜᱟᱣ ᱵᱟᱲᱟᱭ ᱛᱟᱦᱮᱱ ᱫᱚ ᱯᱩᱨᱟᱹ ᱨᱟᱥᱛᱟ ᱨᱟᱥᱛᱟ ᱛᱮ ᱯᱩᱨᱟᱹ ᱞᱟᱜᱟᱭ ᱢᱮ
ᱮᱠᱟᱞ ᱮᱠᱟᱞ ᱱᱟᱦᱟᱜ ᱫᱚ ᱱᱟᱦᱟᱜ ᱦᱚᱸ
ᱱᱟᱦᱟᱜ ᱜᱤᱫᱽᱟᱹᱨ ᱠᱚᱫᱚ ᱵᱟᱹᱧ ᱧᱮᱞ ᱵᱟᱲᱟᱭᱮᱫ ᱠᱚᱣᱟ ᱜᱚᱝᱠᱮ ᱚᱱᱠᱟ ᱫᱚ
ᱦᱩᱸ
ᱟᱨ ᱟᱢ ᱫᱚ ᱞᱟᱜᱜᱟ ᱵᱟᱲᱟᱣᱟᱠᱟᱫᱟ ᱥᱮ ᱵᱟᱝ
ᱮᱠᱟᱞ ᱫᱚ ᱢᱮᱛᱮ ᱜᱮ ᱫᱚᱢᱮ ᱟᱸᱴ ᱮᱨᱠᱚ ᱚᱱᱠᱟ ᱜᱤᱫᱽᱨᱟᱹ ᱚᱠᱛᱚ ᱨᱮᱱᱟᱜ ᱠᱷᱮᱞᱳᱰ ᱠᱚᱫᱚ ᱩᱱᱫᱚ ᱛᱟᱦᱮᱸ ᱧᱚᱜ ᱠᱟᱱ ᱜᱮ ᱛᱟᱦᱮᱱ ᱛᱚ ᱱᱟᱥᱮ ᱱᱟᱥᱮ ᱫᱚ ᱧᱟᱢ ᱵᱟᱲᱟ ᱦᱩᱭ ᱠᱟᱱᱜᱮᱭᱟ ᱩᱻᱠᱷᱮᱞ ᱦᱚᱸ ᱠᱷᱮᱞ ᱵᱟᱲᱟ ᱦᱩᱭᱠᱟᱱ
ᱚᱸᱻᱦᱩᱸ ᱟᱨ ᱩᱱ ᱚᱠᱛᱚ ᱫᱚ ᱜᱚᱢᱠᱮ ᱱᱚᱝᱠᱟ ᱛᱟᱦᱮᱸ ᱠᱟᱱᱟ ᱢᱟᱱᱮ ᱯᱷᱩᱴᱵᱚᱞ ᱠᱚ ᱠᱷᱮᱞᱳᱜ ᱠᱟᱱ ᱛᱟᱦᱮᱸᱫ ᱛᱚ ᱜᱤᱫᱽ ᱜᱤᱫᱽᱨᱟᱹ ᱨᱮᱫᱚ ᱯᱷᱩᱴᱵᱚᱞ ᱫᱚ ᱚᱠᱟᱨᱮᱢ ᱧᱟᱢᱟ ᱩᱱᱫᱚ ᱚᱱᱟ ᱯᱞᱟᱥᱴᱤᱠ ᱡᱟᱦᱟᱸ ᱵᱟᱝ ᱛᱟᱦᱮᱱᱟ ᱪᱮ ᱚᱱᱟ ᱨᱮᱱᱟᱜ ᱯᱷᱩᱸ ᱯᱷᱩᱴᱵᱚᱞ ᱵᱮᱱᱟᱣ ᱠᱟᱛᱮᱫ ᱯᱩᱨᱟᱹ ᱮᱠᱫᱚᱢ ᱠᱷᱮᱞᱳᱜ ᱦᱩᱭᱩᱜ ᱠᱟᱱ ᱛᱟᱦᱮᱸᱱ ᱮᱠᱫᱚᱢ ᱯᱞᱟᱥᱴᱤᱠ ᱯᱟᱸᱡᱟ ᱯᱟᱸᱡᱟ ᱛᱮ ᱯᱟᱸᱡᱟ ᱧᱟᱢ ᱠᱟᱛᱮᱜ ᱯᱷᱩᱴᱵᱚᱞ ᱵᱮᱱᱟᱣ ᱠᱟᱛᱮᱜ ᱠᱷᱮᱞᱳ ᱦᱩᱭᱩᱜ ᱠᱟᱱ ᱛᱟᱦᱮᱸᱫ ᱟᱨ ᱚᱱᱟ ᱠᱷᱮᱞ ᱨᱮ ᱡᱟᱦᱟᱭ ᱢᱚᱡᱟ ᱧᱟᱢᱚᱜ ᱠᱟᱱ ᱛᱟᱦᱮᱸᱫ ᱜᱚᱝᱠᱮ ᱢᱟᱱᱮ ᱨᱟᱹᱥᱠᱟᱹ ᱜᱮ ᱟᱞᱟᱫᱟ ᱪᱮᱫ ᱤᱧ ᱢᱮᱱᱟ ᱢᱟᱱᱮ ᱱᱮᱛᱟᱨ ᱠᱚ ᱜᱤᱫᱽᱨᱟᱹ ᱢᱟ ᱚᱱᱠᱟ ᱢᱟ ᱵᱟᱠᱚ ᱩᱫᱱᱟᱹᱜ ᱠᱟᱱᱟ ᱥᱮ ᱱᱮᱛᱟᱨ ᱫᱚ ᱱᱟᱦᱟᱜ ᱡᱩᱜᱽ ᱢᱳᱵᱟᱭᱤᱞ ᱠᱚ ᱩᱰᱩᱠ ᱟᱠᱟᱱᱟ ᱡᱚᱛᱚ ᱜᱤᱫᱨᱟᱹᱜᱮᱧ ᱧᱮᱞ ᱠᱚᱣᱟ ᱵᱟᱭᱤᱞᱨᱤᱜᱤ ᱵᱮᱥᱛᱚ ᱠᱚ ᱛᱟᱦᱮᱱᱟ ᱪᱮᱫ ᱦᱟᱱᱟ ᱯᱷᱨᱤ ᱯᱷᱟᱭᱟᱨ ᱠᱚ ᱩᱰᱩᱠ ᱟᱠᱟᱱᱟ ᱚᱱᱟ ᱠᱚᱜᱮ ᱠᱚ ᱠᱷᱮᱞᱳᱜ ᱠᱟᱱᱟ
ᱩᱸᱻ ᱚᱱᱞᱟᱭᱤᱱ ᱱᱮᱛᱟᱨ ᱫᱚ ᱵᱟᱹᱲᱛᱤ ᱧᱮᱞᱚᱜ ᱠᱟᱱᱟ ᱢᱮᱱᱠᱷᱟᱱ ᱩᱱᱫᱚ ᱠᱚᱭᱮᱠ ᱥᱮᱨᱢᱟ ᱞᱟᱦᱟ ᱫᱚ ᱚᱯᱷᱞᱟᱭᱤᱱ ᱜᱮᱢᱜᱮ ᱵᱟᱹᱲᱛᱤ ᱜᱤᱫᱽᱨᱟᱹ ᱠᱚᱫᱚ ᱠᱚ ᱨᱟᱹᱥᱠᱟᱹ ᱠᱚ ᱛᱟᱦᱮᱸᱜ ᱱᱟᱦᱟᱜ ᱫᱚ ᱚᱱᱞᱟᱭᱤᱱ ᱡᱩᱜᱽ ᱜᱮᱢᱜᱮ ᱵᱟᱹᱲᱛᱤ ᱠᱚ ᱫᱟᱹᱲ ᱥᱩᱨᱩᱜ ᱠᱟᱱᱟ
ᱢᱟᱱᱮ ᱩᱱᱫᱚ ᱪᱮᱫ ᱪᱤᱠᱟᱹᱭ ᱦᱩᱭᱩᱜ ᱠᱟᱱ ᱛᱟᱦᱮᱸ ᱜᱚᱝᱠᱮ ᱱᱮᱛᱟᱨ ᱡᱟᱦᱟᱸ ᱞᱮᱠᱟ ᱢᱳᱵᱟᱭᱤᱞ ᱠᱚ ᱩᱰᱩᱠ ᱠᱟᱱᱟ ᱵᱟᱝ ᱩᱱᱫᱚ ᱚᱱᱠᱟ ᱞᱮᱠᱟ ᱫᱚ ᱢᱳᱵᱟᱭᱤᱞ ᱫᱚ ᱵᱟᱝ ᱛᱟᱦᱮᱸ ᱠᱟᱱᱟ ᱡᱚᱛᱚ ᱦᱚᱲᱟᱜ ᱚᱲᱟᱜ ᱨᱮᱫᱚ
ᱩᱸᱜ ᱠᱟᱞ
ᱟᱨ ᱱᱮᱛᱟᱨ ᱢᱟ ᱟᱨᱦᱚᱸ ᱯᱷᱟᱭᱤᱵ ᱡᱤ ᱯᱷᱳᱨᱡᱤ ᱪᱟᱹᱞᱩ ᱟᱠᱟᱱᱟ ᱩᱱ ᱩᱱ ᱚᱠᱛᱚ ᱫᱚ ᱪᱮᱫ ᱪᱤ ᱠᱟᱹᱜ ᱛᱟᱦᱮᱸ ᱜᱚᱝᱠᱮ ᱯᱷᱳᱨᱡᱤ ᱯᱷᱳᱨ ᱡᱤ ᱛᱟᱦᱮᱸ ᱠᱟᱱᱟ ᱟᱨ ᱛᱷᱨᱤ ᱡᱤ ᱛᱟᱦᱮᱸ ᱠᱟᱱᱟ ᱠᱟᱱᱟ ᱛᱷᱨᱤ ᱡᱤ ᱢᱳᱵᱟᱭᱤᱞ ᱛᱟᱦᱮᱸ ᱠᱟᱱᱟ ᱩᱱ ᱚᱠᱛᱚ ᱫᱚ ᱜᱚᱝᱠᱮ ᱢᱤ ᱫᱚ ᱵᱟᱝ ᱛᱟᱦᱮᱸ ᱠᱟᱱᱟ ᱟᱨ ᱚᱱᱠᱟ ᱞᱮᱠᱟ ᱢᱟᱱᱮ ᱡᱚᱛᱚ ᱦᱚᱲ ᱴᱷᱮᱱ ᱫᱚ ᱦᱟᱸᱜ ᱢᱳᱵᱟᱭᱤᱞ ᱵᱟᱝ ᱛᱟᱦᱮᱱ ᱠᱟᱱ ᱛᱟᱦᱮᱸᱜᱼᱟ ᱟᱹᱰᱤ ᱠᱚᱢ ᱦᱚᱲ ᱴᱷᱮᱱ ᱜᱮ ᱚᱱᱠᱟ ᱥᱮᱬᱟ ᱢᱳᱵᱟᱭᱤᱞ ᱫᱚ ᱛᱟᱦᱮᱱ ᱠᱟᱱ ᱛᱟᱦᱮᱸᱫ
ᱦᱩᱸ
ᱛᱚ ᱚᱱᱟ ᱦᱚᱛᱮᱜ ᱛᱮ ᱜᱤᱫᱽᱨᱟᱹ ᱠᱚᱦᱚᱸ ᱩᱱᱟᱹᱜ ᱢᱵᱟᱭᱤᱞ ᱨᱮ ᱤᱭᱟᱹ ᱵᱟᱝᱠᱚ ᱛᱟᱦᱮᱸ ᱠᱟᱱᱟ ᱡᱟᱦᱟᱭ ᱠᱟᱹᱴᱤᱡ ᱠᱟᱹᱴᱤᱡ ᱜᱤᱫᱽᱨᱟᱹ ᱠᱚ ᱟᱨ ᱥᱮᱜ ᱱᱮᱛᱟᱨ ᱫᱚ ᱪᱮᱫ ᱪᱤᱠᱟᱹᱜ ᱠᱟᱱᱟ ᱧᱮᱞᱚᱜ ᱠᱟᱱᱟ ᱜᱚᱸᱵᱟᱵᱟ ᱦᱚᱸ ᱦᱳᱭᱛᱳ ᱜᱤᱫᱽᱨᱟᱹ ᱮ ᱨᱟᱜᱼᱮᱫᱟ ᱛᱳᱫᱮ ᱠᱮᱫᱟ ᱟᱻᱡᱟᱦᱟᱱᱟᱜ ᱦᱚᱭᱛᱳ ᱟᱡ ᱫᱚᱭ ᱠᱟᱹᱢᱤ ᱠᱟᱱᱟ ᱟᱫᱚ ᱢᱳᱵᱟᱭᱤᱞᱮ ᱮᱢᱟᱣᱟᱫᱮᱭᱟᱭ ᱟᱫᱚ ᱚᱱᱟ ᱢᱳᱵᱟᱭᱤᱞ ᱠᱷᱟᱱᱜᱮ ᱟᱫᱚ ᱩᱱᱤ ᱜᱤᱫᱽᱨᱟᱹ ᱦᱚᱸᱭ ᱛᱦᱤᱨ ᱮᱮᱱ ᱜᱮ
ᱦᱩᱸ ᱛᱟᱛ
ᱟᱫᱚ ᱱᱚᱜᱼᱚ ᱱᱚᱝᱠᱟ ᱠᱟ ᱠᱟᱛᱮᱜ ᱟᱫᱚ ᱜᱤᱫᱽᱨᱟᱹ ᱠᱚᱦᱚᱸ ᱠᱚ ᱯᱟᱹᱨᱠᱟᱹᱜ ᱠᱟᱱᱟ ᱱᱤᱛᱳᱜ ᱫᱚ ᱱᱚᱣᱟ ᱫᱚ ᱩᱱᱠᱩ ᱚᱲᱟᱜ ᱦᱩᱸ ᱦᱳᱭ ᱦᱳᱭ ᱱᱚᱣᱟ ᱫᱚ ᱥᱩᱫᱩ ᱜᱤᱫᱽᱨᱟᱹ ᱥᱩᱢᱩᱝᱟᱜ ᱫᱳᱥ ᱢᱮᱱ ᱞᱮᱠᱷᱟᱱ ᱫᱚ ᱵᱟᱝ ᱜᱟᱱᱚᱜᱼᱟ ᱥᱮ
ᱱᱮᱛᱟᱨ ᱜᱤᱫᱟᱹᱨ ᱫᱚ ᱡᱟᱦᱟᱸ ᱛᱮᱜᱮᱢ ᱵᱷᱩᱞᱟᱹᱣᱭᱟ ᱚᱱᱟ ᱛᱮᱜᱮ ᱵᱷᱩᱞᱟᱹᱣ ᱠᱟᱜᱼᱟ ᱪᱮ ᱜᱤᱫᱽᱨᱟᱹ ᱫᱚ ᱥᱟᱨᱟ ᱜᱷᱟᱹᱲᱤ ᱜᱮ ᱨᱟᱹᱥᱠᱟᱹᱭ ᱠᱷᱚᱡᱟ
ᱮᱠᱟᱞ ᱮᱠᱟᱞ ᱜᱚᱝᱠᱮ ᱡᱮ ᱜᱤᱫᱽᱨᱟᱹ ᱨᱟᱜ ᱞᱮᱠᱷᱟᱱ ᱜᱮ ᱢᱳᱵᱟᱭᱤᱞ ᱛᱮᱜᱮ ᱵᱷᱩᱞᱟᱹᱣ ᱦᱩᱭᱩᱜᱼᱟ ᱱᱚᱝᱠᱟᱱᱟᱜ ᱫᱚ ᱠᱚᱱᱚ ᱠᱟᱛᱷᱟ ᱵᱟᱝ ᱠᱟᱱᱟ ᱥᱮ ᱟᱨ ᱩᱱᱤ ᱡᱩᱫᱤ ᱢᱤᱫ ᱫᱷᱟᱣ ᱡᱩᱫᱤᱢ ᱦᱮᱣᱟ ᱠᱮᱫᱮ ᱥᱮ ᱥᱮ ᱟᱫᱚ ᱟᱞᱚᱢ ᱟᱥᱟᱭᱟ ᱜᱚᱝᱠᱮ ᱩᱱᱤ ᱫᱚ ᱢᱳᱵᱟᱭᱤᱞ ᱵᱮᱜᱚᱨᱮ ᱛᱟᱦᱮᱱᱟᱭ ᱮᱱᱛᱮᱜ
ᱮᱠᱟᱞ ᱮᱠᱟᱞ,
ᱦᱳᱭ ᱜᱚᱝᱠᱮ ᱛᱟᱦᱞᱮ ᱱᱤᱭᱟᱹ ᱜᱷᱟᱹᱲᱤᱡ ᱫᱚ ᱱᱚᱝᱠᱟ ᱜᱮᱞᱟᱝ ᱜᱟᱞᱢᱟᱨᱟᱜᱼᱟ ᱦᱳᱭ ᱥᱮ ᱦᱳᱭ ᱛᱚᱞᱦᱮ ᱢᱟ ᱾